ᱦᱮᱞᱳ᱾
ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱩᱸᱻ ᱱᱟᱯᱟᱭ ᱜᱮᱭᱟ ᱵᱮᱱ?
ᱦᱮᱸ ᱱᱟᱯᱟᱭ ᱜᱮᱭᱟᱞᱤᱧ᱾ ᱟᱵᱤᱱ ᱫᱚ?
ᱟᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾
ᱦᱩᱸ, ᱟᱨ ᱚᱲᱟᱜ ᱠᱚᱨᱮ ᱫᱚ?
ᱚᱲᱟᱜ ᱠᱚᱨᱮ ᱦᱚᱸ ᱡᱚᱛᱚ ᱜᱮ ᱱᱟᱯᱟᱭ ᱜᱮ ᱢᱮᱱᱟᱜ ᱠᱚᱣᱟ᱾
ᱦᱩᱸ᱾
ᱟᱵᱮᱱ ᱜᱤ ᱜᱚᱜᱚ, ᱵᱟᱵᱟ ᱪᱮᱫ ᱞᱮᱠᱟ ᱢᱮᱱᱟᱜ ᱠᱚᱣᱟ?
ᱦᱮᱸ ᱱᱟᱯᱟᱭ ᱜᱮ ᱢᱮᱱᱟᱜ ᱠᱚᱣᱟ ᱜᱚᱜᱚ ᱵᱟᱵᱟ ᱠᱚ ᱦᱚᱸ᱾
ᱟᱪᱪᱷᱟ᱾
ᱞᱟᱹᱭᱫᱟᱞᱤᱧ ᱟᱯᱮ ᱥᱮᱫ ᱱᱤᱛᱚᱜ ᱥᱮᱨᱢᱟ ᱡᱟᱲᱤ ᱠᱚ ᱦᱩᱭᱩᱜ ᱠᱟᱱᱟ ᱥᱮ ᱵᱟᱝᱜ ᱜᱮ?
ᱦᱮᱸ ᱦᱩᱭᱩᱜ ᱠᱟᱱᱟ ᱦᱚᱞᱟ ᱢᱟᱫᱷᱮᱨ ᱠᱷᱚᱡ ᱟᱰᱤ ᱡᱟᱥᱛᱤ ᱜᱮ ᱫᱟᱜ ᱫᱟᱭ᱾
ᱦᱩᱸ᱾
ᱡᱟᱥᱛᱤ ᱜᱮ ᱫᱟᱜ ᱫᱟᱭ ᱚᱱᱟᱛᱮ ᱱᱚᱜ-ᱚᱜ ᱠᱷᱮᱛ ᱠᱚ ᱥᱮᱱ ᱦᱚᱸ ᱫᱟᱜ ᱠᱩ ᱯᱨᱟᱭ ᱯᱮᱨᱮᱡ ᱵᱟᱲᱟᱣ ᱠᱟᱱᱟ ᱦᱩᱲᱩ ᱠᱷᱮᱛ ᱠᱚᱨᱮ ᱨᱚᱦᱚᱭ ᱠᱚ ᱦᱩᱭᱩᱜ ᱠᱟᱱᱟ᱾
ᱦᱩᱸᱻ
ᱦᱩᱸ ᱟᱞᱮ ᱥᱮᱫ ᱫᱚ ᱠᱷᱮᱛ ᱠᱚᱨᱮ ᱫᱚ ᱱᱟᱜ ᱟᱣᱨᱤ᱾ ᱠᱟᱢᱤ ᱠᱚᱫᱚ ᱟᱹᱣᱨᱤ ᱮᱦᱚᱵᱚᱜ-ᱟ, ᱛᱚᱞᱟ ᱠᱚ ᱠᱟᱴᱤᱡ ᱠᱟᱴᱤᱡ ᱜᱮᱭᱟ᱾
ᱟᱪᱪᱷᱟ
ᱡᱚᱢ ᱵᱟᱲᱟ ᱠᱚ ᱦᱳᱭ
ᱦᱩᱸ ᱦᱳᱭ ᱠᱟᱱᱟ ᱡᱚᱢ ᱵᱟᱲᱟ ᱠᱚ ᱫᱚ᱾
ᱦᱩᱸ᱾
ᱟᱵᱤᱱ ᱡᱚᱢ ᱵᱟᱲᱟ ᱠᱮᱫᱟ ᱵᱮᱱ?
ᱦᱮᱸ ᱡᱚᱢ ᱵᱟᱲᱟ ᱟᱠᱟᱫᱟ ᱞᱤᱧ, ᱡᱚᱢ ᱵᱟᱲᱟ ᱫᱚ ᱦᱩᱭ ᱠᱟᱱᱟ ᱮᱱᱟᱝ ᱨᱮ᱾
ᱟᱪᱪᱷᱟ᱾
ᱟᱯᱮ ᱥᱮᱫ ᱵᱟᱹᱫᱽ ᱠᱟᱢᱤ ᱠᱚ ᱮᱦᱚᱵᱽ ᱜᱚᱫ ᱠᱟᱱᱛᱮ?
ᱦᱳᱭ ᱮᱦᱚᱵᱽ ᱠᱟᱱᱟᱞᱮ ᱞᱟᱦᱟ ᱧᱚᱜ ᱠᱷᱚᱡ ᱜᱮ᱾
ᱮᱦᱚᱵ ᱵᱟᱲᱟ ᱫᱚ ᱦᱩᱭ ᱠᱟᱱᱟ᱾
ᱩᱸᱻ ᱟᱪᱷᱟ ᱛᱟᱦᱞᱮ ᱟᱯᱮ ᱥᱮᱫ ᱫᱚ ᱪᱮᱫ ᱵᱤ‍ᱱ ᱞᱟᱹᱭᱫᱟ?
ᱟᱪᱪᱷᱟ, ᱢᱮᱱᱮᱫ ᱠᱟᱱ ᱛᱟᱦᱮᱱᱟᱞᱤᱧ ᱟᱯᱮᱥᱮᱜ ᱫᱚ ᱥᱚᱵᱢᱤ ᱠᱚ ᱫᱚ ᱪᱮᱫ ᱠᱚᱯᱮ ᱞᱟᱜᱟᱣ ᱵᱟᱲᱟᱣ ᱠᱟᱫᱟ?
ᱟᱞᱮ ᱥᱮᱫ ᱫᱚ ᱥᱚᱵᱽᱡᱤ ᱠᱚᱫᱚ ᱱᱮᱛᱟᱨ ᱫᱚ ᱞᱟᱜᱟᱣ ᱠᱟᱫᱟᱞᱮ ᱤᱭᱟᱹ ᱠᱚ ᱵᱮᱜᱩᱱ ᱠᱚ ᱵᱮᱸᱜᱟᱲ ᱠᱚ ᱟᱨ ᱠᱚᱨᱚᱞᱟ ᱠᱚ ᱡᱷᱤᱸᱜᱟ ᱠᱚ ᱦᱚᱛᱚᱜ ᱠᱚ ᱠᱚᱱᱸᱰᱷᱟ ᱠᱚ ᱚᱱᱟ ᱠᱚᱜᱮ ᱟᱯᱮ ᱥᱮᱫ ᱫᱚ?
ᱟᱪᱪᱷᱟ ᱢᱟᱱᱮ ᱪᱟᱥ ᱜᱮᱭᱟᱯᱮ ᱴᱷᱤᱠ ᱜᱤ ᱵᱟᱝ?
ᱦᱮᱸ ᱪᱟᱥ ᱫᱚ ᱦᱩᱭᱩᱜ ᱜᱮᱭᱟ ᱳᱭ ᱚᱲᱟᱜ ᱨᱮ ᱡᱚᱢ
ᱟᱠᱷᱨᱤᱧ ᱠᱚᱫᱚ ᱵᱟᱝ?
ᱟᱠᱷᱨᱤᱧ ᱠᱚᱫᱚ ᱵᱟᱝᱜᱮ ᱾ ᱥᱚᱵᱽᱡᱤ ᱦᱚᱸ ᱫᱚᱢᱮ ᱫᱟᱢ ᱠᱟᱱᱟ ᱛᱚ ᱚᱱᱟᱛᱮ ᱡᱚᱢ ᱢᱚᱛᱚ ᱜᱮ ᱪᱟᱥ ᱵᱟᱲᱟ ᱦᱩᱭᱩᱜ ᱠᱟᱱᱟ ᱾
ᱦᱳᱭ ᱦᱳᱭ ᱚᱱᱟ ᱦᱚᱸ ᱵᱮᱥ ᱠᱟᱛ ᱢᱟᱱᱮ ᱚᱲᱟᱜ ᱨᱮ ᱟᱯᱱᱟᱨ ᱱᱤᱡᱮᱨ ᱛᱮ ᱪᱟᱥ ᱞᱮᱠᱷᱟᱱ ᱫᱚ ᱚᱱᱟ ᱫᱚ ᱢᱚᱸᱡᱽ ᱦᱳᱭᱳᱜᱼᱟ᱾
ᱦᱮᱸ ᱦᱮᱸ ᱾ ᱟᱨ ᱞᱟᱹᱭ ᱫᱟᱞᱤᱧ ᱠᱟᱹᱢᱤ
ᱠᱚ ᱮᱦᱚᱵ ᱟᱠᱟᱱ ᱫᱚ ᱟᱯᱮ ᱥᱮᱫ ᱫᱚ ᱪᱮᱫ ᱛᱮ ᱡᱟᱹᱥᱛᱤ ᱠᱚ ᱥᱤ ᱵᱟᱲᱟᱭᱮᱫ ᱜᱮᱭᱟ ᱱᱟᱦᱮᱞᱛᱮ ᱥᱮ ᱴᱟᱠᱴᱟᱨ ᱠᱚᱛᱮ? ᱛᱮ ᱪᱮᱫ ᱠᱚ ᱡᱟᱹᱥᱛᱤ ᱯᱮ ᱥᱤ ᱵᱟᱲᱟᱭ ᱜᱮᱭᱟ?
ᱟᱪᱪᱷᱟ ᱚᱱᱟ ᱠᱚᱫᱚ ᱡᱚᱛᱚ ᱜᱮ ᱟᱞᱮ ᱥᱮᱫ ᱫᱚ ᱡᱚᱛᱚ ᱨᱚᱠᱚᱢ ᱜᱮ ᱢᱮᱱᱟᱜᱼᱟ᱾ ᱢᱟᱱᱮ ᱱᱟᱦᱮᱞ ᱠᱚᱛᱮᱦᱚᱸ ᱚᱫᱷᱮᱠ ᱫᱚ ᱥᱤ ᱦᱩᱭᱩᱜ ᱠᱟᱱ ᱜᱮᱭᱟ ᱟᱨ ᱚᱫᱷᱮᱠ ᱫᱚ ᱴᱮᱠᱴᱟᱨ ᱠᱚᱛᱮ ᱦᱚᱸ ᱡᱟᱦᱟᱸᱴᱟᱝ ᱨᱮ ᱵᱟᱝ ᱫᱟᱲᱮᱭᱟᱜ ᱛᱷᱚᱲᱟ ᱞᱟᱹᱴᱩ ᱞᱟᱹᱴᱩ ᱧᱚᱜ ᱢᱮᱱᱟᱜᱼᱟ ᱚᱱᱟ ᱠᱚᱫᱚ ᱴᱨᱟᱠᱴᱚᱨ ᱟᱹᱜᱩ ᱦᱩᱭᱩᱜ ᱠᱟᱱᱟ ᱴᱨᱟᱠᱴᱚᱨ ᱛᱮ ᱥᱤ ᱦᱩᱭᱩᱜ ᱠᱟᱱᱟ ᱟᱨ ᱡᱟᱦᱟᱸᱟᱱᱟᱜ ᱠᱟᱹᱴᱤᱡ ᱢᱟᱪᱷᱟ ᱧᱚᱜ ᱜᱮᱭᱟ ᱚᱱᱟ ᱠᱚᱫᱚ ᱱᱟᱦᱮᱞ ᱛᱮ ᱥᱤᱭᱳᱜ ᱦᱳᱭᱳᱜ ᱠᱟᱱᱟ ᱾
ᱟᱹᱰᱤ ᱢᱚᱡᱽ ᱜᱮ᱾ ᱠᱟᱹᱴᱤᱡ ᱠᱟᱹᱴᱤᱡᱟᱜ ᱠᱚᱫᱚ ᱜᱟᱹᱰᱤ ᱨᱮᱫᱚ ᱥᱤ ᱫᱚ ᱵᱟᱭ ᱜᱟᱱᱚᱜ-ᱟ ᱥᱮ?
ᱦᱳᱭ ᱦᱳᱭ ᱵᱟᱭ ᱜᱟᱱᱚᱜᱼᱟ ᱦᱳᱭ ᱦᱳᱭ ᱾ ᱟᱨ ᱟᱯᱮ ᱥᱮᱫ?
ᱚᱻ ᱟᱞᱮ ᱥᱮᱫ ᱦᱚᱸ ᱱᱮᱛᱟᱨ ᱫᱚ ᱦᱟᱸᱜ ᱚᱱᱠᱟ ᱫᱚ ᱱᱟᱦᱮᱞ ᱠᱚᱨᱮ ᱦᱚᱸ ᱠᱚ ᱥᱤ ᱠᱚ ᱥᱤᱵᱟᱭᱮᱜ ᱜᱮᱭᱟ ᱟᱨ ᱡᱚᱛᱚ ᱦᱚᱲ ᱠᱚᱨᱮᱱ ᱫᱚ ᱰᱟᱝᱨᱤ ᱦᱚᱸ ᱵᱟᱹᱱᱩᱜ ᱠᱚᱣᱟ᱾ ᱠᱚᱣᱟ ᱟᱫᱚ ᱱᱟᱦᱮᱞ ᱛᱮᱫᱚ ᱦᱟᱜ ᱩᱱᱟᱹᱜ ᱫᱚ ᱵᱟᱝ ᱴᱟᱠᱴᱚᱨ ᱠᱚ ᱛᱮᱦᱚᱸ ᱠᱚ ᱥᱤ ᱜᱮᱭᱟ ᱾
ᱟᱪᱪᱷᱟ᱾
ᱛᱟᱦᱞᱮ ᱦᱩᱞ ᱢᱟᱦᱟ ᱯᱟᱨᱚᱢᱮᱱᱟ ᱪᱮᱫᱞᱮᱠᱟ ᱢᱟᱱᱟᱣ ᱵᱟᱲᱟ ᱦᱩᱭ ᱠᱮᱫᱟ ᱯᱮ?
ᱦᱮᱸ ᱦᱩᱞᱢᱟᱦᱟ ᱫᱚ ᱢᱚᱸᱡᱽ ᱜᱮ ᱮᱢᱟ ᱵᱟᱲᱟ ᱦᱩᱭᱱᱟ ᱟᱞᱮ ᱥᱮᱫ ᱫᱚ ᱢᱚᱸᱡᱽ ᱜᱮᱠᱚ ᱢᱟᱱᱟᱣ ᱜᱮᱭᱟ ᱥᱤᱫᱩ ᱠᱟᱱᱦᱩ ᱛᱟᱹᱠᱤᱱ ᱟᱵᱚ ᱞᱟᱹᱜᱤᱫ ᱡᱟᱦᱟᱸ ᱠᱤᱱ ᱡᱤᱣᱤ ᱠᱤᱱ ᱟᱞᱟᱭ ᱟᱠᱟᱜᱼᱟ ᱟᱨ ᱠᱤ ᱚᱱᱟ ᱩᱱᱠᱤᱱᱟᱜ ᱱᱤᱭᱟᱹ ᱛᱮᱫᱚ ᱢᱟᱱᱟᱣ ᱫᱚ ᱩᱪᱤᱛ ᱠᱟᱱ ᱜᱮᱭᱟ ᱾
ᱦᱳᱭ ᱢᱟᱱᱟᱣ ᱩᱪᱤᱛ ᱠᱟᱱ ᱜᱮᱭᱟ ᱾ ᱢᱟᱱᱟᱣ ᱜᱮ ᱟᱞᱮ ᱥᱮᱫ ᱦᱚᱸ ᱢᱚᱸᱡ ᱜᱮ ᱢᱟᱱᱟᱣ ᱛᱟᱦᱮᱱ ᱜᱮᱭᱟᱞᱮ ᱯᱩᱨᱟᱹ ᱡᱟᱹᱥᱛᱤ ᱛᱮᱜᱮ ᱡᱟᱨᱣᱟ ᱦᱩᱭᱩᱜ ᱛᱟᱦᱮᱱᱟ ᱡᱟᱨᱣᱟ ᱠᱟᱛᱮᱱ ᱯᱩᱨᱟᱹ ᱢᱚᱸᱪᱜᱤ ᱢᱟᱱᱟᱣ ᱦᱩᱭᱩᱜ ᱛᱟᱦᱮᱸᱱᱟ ᱾
ᱦᱩᱸ᱾
ᱪᱮᱫᱟᱜ ᱥᱮ ᱩᱱᱠᱤᱱ ᱱᱤᱭᱟᱹ ᱜᱮ ᱟᱵᱚ ᱱᱤᱛᱚᱝ ᱫᱷᱟᱹᱨᱛᱤ ᱨᱮ ᱢᱮᱱᱟᱜ ᱵᱚᱱᱟ ᱟᱨ ᱡᱩᱫᱤ ᱩᱱᱠᱤᱱ ᱜᱮ ᱵᱟᱵᱚᱱ ᱢᱟᱱᱟᱣ ᱠᱤᱱᱟ ᱥᱮ ᱵᱟᱵᱩᱱ ᱞᱟᱦᱟᱥᱮᱱ ᱵᱟᱵᱚᱱ ᱞᱟᱦᱟᱥᱮᱱ ᱢᱟᱹᱛᱞᱟᱹᱵ ᱞᱟᱦᱟᱥᱮᱫ ᱪᱟᱞᱟᱣ ᱞᱟᱹᱜᱤᱫ ᱵᱟᱵᱚᱱ ᱠᱩᱨᱩᱢᱩᱴᱩᱭᱟ ᱛᱚ ᱵᱟᱝ ᱥᱮ ᱢᱚᱡᱚᱜ ᱦᱩᱭᱩᱜ ᱠᱟᱱᱟ ᱚᱱᱟ ᱤᱭᱟᱹ ᱛᱮ ᱾
ᱦᱮᱸ ᱟᱞᱮ ᱥᱮᱫ ᱦᱚᱸ ᱢᱟᱱᱟᱣ ᱵᱟᱲᱟ ᱫᱚ ᱢᱚᱸᱡᱽ ᱜᱮ ᱦᱩᱭᱱᱟ ᱾
ᱟᱪᱪᱷᱟ᱾
ᱟᱨ ᱱᱮᱛᱟᱨ ᱪᱟᱥ ᱫᱤᱱ ᱫᱚ ᱛᱚ ᱱᱚᱜ-ᱚᱭ ᱪᱟᱥ ᱫᱤᱱ ᱥᱮᱴᱮᱨ ᱟᱠᱟᱱᱟ ᱟᱨ ᱱᱮᱛᱟᱨ ᱫᱚ ᱪᱮᱫ ᱦᱩᱲᱩ ᱠᱚ ᱯᱮ ᱪᱟᱥ ᱵᱟᱲᱟ ᱟᱠᱟᱫᱟ ᱥᱮ ᱪᱮᱫ ᱦᱩᱲᱩ ᱯᱮ ᱪᱟᱥ ᱞᱮᱠᱷᱟᱱ ᱟᱯᱮ ᱞᱟᱹᱭᱞᱮᱠᱷᱟᱱ ᱵᱷᱟᱜᱮ ᱠᱚᱜ-ᱟ ᱾
ᱟᱞᱮ ᱥᱮᱱ ᱢᱟᱛᱚᱻ ᱟ ᱢᱟᱱᱮ ᱱᱚᱝᱠᱟ ᱟ ᱵᱤ ᱥᱤ ᱟᱭᱢᱟ ᱦᱩᱲᱩ ᱫᱚ ᱵᱟᱞᱮ ᱨᱚᱦᱚᱭ ᱛᱟᱦᱮᱱᱟ᱾ ᱠᱤᱪᱷᱩ ᱠᱤᱪᱷᱩ ᱠᱷᱮᱛ ᱠᱷᱮᱛ ᱨᱮᱫᱚ ᱱᱚᱝᱠᱟᱱ ᱦᱩᱲᱩ ᱞᱮ ᱨᱚᱦᱚᱭ ᱛᱟᱦᱮᱱᱟ ᱢᱟᱱᱮ ᱡᱚᱞᱫᱤ ᱵᱤᱞᱤᱜ-ᱟ᱾ ᱱᱤᱛᱚᱝ ᱡᱟᱦᱟᱸ ᱠᱚ ᱞᱟᱦᱟ ᱨᱮᱞᱮ ᱨᱚᱦᱚᱭ ᱟᱠᱟᱫᱟ ᱚᱱᱟ ᱠᱚᱫᱚ ᱱᱤᱭᱟᱹ ᱵᱷᱟᱫᱚᱨ ᱢᱟᱹᱦᱤᱱᱟᱹ ᱠᱚ ᱢᱮᱛᱟᱜ ᱠᱟᱱᱟ ᱦᱳᱭ ᱚᱱᱟ ᱨᱮᱜᱮ ᱵᱤᱞᱤᱜ ᱛᱟᱞᱮᱭᱟ᱾
ᱟᱨ ᱠᱤᱪᱷᱩ ᱠᱤᱪᱷᱩ ᱫᱚ ᱚᱱᱟ ᱫᱚ ᱡᱟᱦᱟᱸᱴᱟᱝ ᱢᱟᱱᱮ ᱡᱟᱹᱥᱛᱤ ᱧᱚᱜ ᱜᱮ ᱫᱟᱜ ᱰᱟᱵᱨᱟᱜ-ᱟ ᱚᱱᱟ ᱨᱮᱫᱚ ᱥᱚᱨᱱᱚ ᱞᱮ ᱨᱚᱦᱚᱭ ᱛᱟᱦᱮᱱᱟ ᱟᱨ ᱚᱱᱟ ᱠᱚᱭ ᱪᱮᱛᱟᱱ ᱠᱷᱮᱛ ᱨᱮᱫᱚ ᱵᱟᱹᱫᱽ ᱥᱚᱨᱱᱚ ᱞᱮ ᱨᱚᱦᱚᱭ ᱛᱟᱦᱮᱱᱟ᱾ ᱡᱮᱭᱥᱮ ᱡᱟᱦᱟᱸ ᱞᱮᱠᱟ ᱜᱮ ᱢᱟᱱᱮ ᱩᱸ ᱞᱟᱛᱟᱨ ᱧᱚᱜ ᱠᱷᱮᱛ ᱨᱮᱫᱚ ᱡᱟᱦᱟᱸᱴᱟᱝ ᱫᱟᱜ ᱡᱟᱹᱥᱛᱤ ᱧᱚᱜ ᱛᱟᱦᱮᱱᱟ ᱚᱱᱟ ᱨᱮᱫᱚ ᱥᱚᱨᱱᱚ ᱫᱚ ᱚᱱᱟ ᱫᱚ ᱛᱷᱚᱲᱟ ᱵᱤᱞᱤᱜ ᱨᱮ ᱥᱚᱢᱚᱭᱮ ᱦᱟᱛᱟᱣᱟ᱾ ᱛᱚ, ᱫᱟᱜ ᱦᱚᱸ ᱚᱱᱛᱮ ᱫᱚ ᱵᱟᱭ ᱠᱩᱞᱟᱹᱣᱟ ᱥᱮ ᱟᱫᱚ ᱚᱱᱟ ᱤᱭᱟᱹᱛᱮ ᱚᱱᱛᱮ ᱫᱚ ᱥᱚᱨᱱᱚ ᱞᱮ ᱨᱚᱦᱚᱭ ᱛᱟᱦᱮᱱᱟ᱾ ᱟᱨ ᱪᱮᱛᱟᱱ ᱧᱚᱜ ᱥᱮᱫ ᱨᱮᱫᱚ ᱵᱟᱹᱫᱽ ᱥᱚᱨᱱᱚ᱾
ᱚ ᱟᱪᱪᱷᱟ ᱟᱨ ᱞᱟᱹᱭ ᱮᱫᱟᱞᱤᱧ ᱡᱮ
ᱦᱳᱭ ᱾
ᱟᱨ ᱪᱮᱫ ᱪᱮᱫ ᱥᱟᱨ ᱠᱚ ᱮᱢ ᱞᱮᱠᱷᱟᱱ ᱵᱷᱟᱜᱤᱜ-ᱟ, ᱵᱟᱲᱟᱭ ᱢᱮᱱᱟᱜ ᱛᱟᱵᱤᱱ ᱠᱷᱟᱱ ᱞᱟᱹᱭ ᱵᱤᱱ ᱠᱟᱹᱴᱤᱡ᱾
ᱦᱳᱭ ᱥᱟᱦᱟᱨ ᱫᱚ ᱟᱞᱮ ᱫᱚ ᱡᱚᱠᱷᱚᱱ ᱦᱳᱭ ᱢᱚᱸᱡᱽ ᱠᱟᱛᱷᱟ ᱠᱩᱞᱤ ᱠᱮᱫ ᱞᱤᱧᱟ ᱵᱮᱱ, ᱡᱚᱠᱷᱚᱱ ᱨᱚᱦᱚᱭ ᱛᱟᱦᱮᱱᱟᱞᱮ ᱛᱚᱠᱷᱚᱱ ᱫᱚ ᱢᱤᱞᱟᱹᱣ ᱠᱚᱛᱮ ᱞᱮ ᱮᱨ ᱛᱟᱦᱮᱱᱟ ᱾ ᱰᱤ ᱭᱮ ᱯᱤ ᱟᱨ ᱤᱭᱟᱹ
ᱦᱩᱸ᱾
ᱢᱮᱱᱟ ᱩ ᱭᱟ ᱩᱨᱤᱭᱟ ᱚᱱᱟᱠᱤᱱ ᱡᱚᱠᱷᱚᱱ ᱨᱚᱦᱚᱭ ᱥᱚᱢᱚᱭ ᱫᱚ ᱚᱱᱟ ᱟᱱᱟᱠᱤᱱ ᱞᱮ ᱮᱨᱟᱜ ᱛᱟᱦᱮᱱᱟ᱾ ᱢᱟᱱᱮ ᱟᱹᱣᱨᱤ ᱨᱚᱦᱚᱭ ᱨᱮ, ᱚᱱᱟᱞᱮ ᱮᱨ ᱞᱟᱦᱟ ᱠᱮᱫ ᱜᱮ ᱟᱨ ᱩᱥᱠᱮ ᱵᱟᱫᱽ ᱨᱮ ᱥᱟᱦᱟ ᱤᱭᱟᱹ ᱦᱩᱲᱩ ᱞᱮ ᱨᱚᱦᱚᱭᱟ᱾ ᱟᱨ ᱡᱚᱠᱷᱚᱱ ᱫᱟᱨᱮᱜ ᱛᱟᱦᱮᱱᱟ ᱚᱱᱠᱟ ᱢᱟᱱᱮ ᱜᱮᱞᱮ ᱩᱰᱩᱠᱚᱜ-ᱟ ᱦᱟᱜ ᱥᱮ ᱛᱚᱠᱷᱚᱱ ᱫᱚ ᱩᱭᱩ ᱨᱤᱭᱟ ᱞᱮ ᱮᱨᱟᱜ-ᱟ ᱾ ᱵᱟᱨ ᱫᱚᱢ ᱞᱮ ᱞᱟᱜᱟᱣ ᱛᱟᱦᱮᱸᱱᱟ ᱥᱟᱦᱟᱨ᱾
ᱦᱩᱸᱻ ᱟᱹᱰᱤ ᱢᱚᱸᱡᱽ ᱟᱨ ᱞᱟᱹᱭ ᱮᱫᱟᱞᱤᱧ ᱟᱯᱮ ᱥᱮᱫ ᱫᱚ ᱛᱤᱱᱟᱹᱜ ᱡᱮᱠᱷᱟᱡ ᱠᱚ ᱪᱟᱥ ᱜᱮᱭᱟ ᱟᱞᱮ ᱥᱮᱫ ᱞᱟᱹᱭᱫᱟᱹᱧ ᱟᱯᱮ ᱥᱮᱫ ᱫᱚ ᱛᱤᱱᱟᱹᱜ ᱡᱚᱠᱷᱟᱡ ᱠᱚ ᱪᱟᱥ ᱜᱮᱭᱟ?
ᱛᱤᱱᱟᱹᱜ ᱡᱟᱭᱜᱟ?
ᱦᱳᱭ ᱢᱟᱱᱮ ᱥᱮᱨᱢᱟ ᱨᱮ ᱛᱤᱱᱟᱹᱜ ᱡᱚᱠᱷᱟᱡ ᱯᱮ ᱪᱟᱥ ᱜᱮᱭᱟ ᱥᱮ ᱡᱟᱹᱯᱩᱫ ᱫᱤᱱ ᱢᱚᱛᱚ ᱥᱮ ᱥᱤᱛᱩᱝ ᱫᱤᱱ ᱦᱚᱸ ᱪᱟᱥ ᱜᱟᱱᱚᱜ-ᱟ ᱳᱭ ᱜᱟᱰᱟ ᱠᱚ ᱠᱮᱱᱮᱞ ᱠᱚᱛᱮ?
ᱵᱟᱝ ᱟᱞᱮ ᱫᱚ ᱢᱤᱫ ᱥᱚᱢᱚᱭ ᱜᱮᱞᱮ ᱪᱟᱥ ᱛᱟᱦᱮᱱᱟ ᱱᱤᱭᱟᱹ ᱫᱟᱜ ᱫᱤᱱ ᱜᱮ ᱦᱩᱲᱩ ᱫᱚ ᱪᱟᱥᱚᱜ ᱛᱟᱦᱮᱱᱟ ᱟᱨ ᱵᱟᱹᱠᱤ ᱥᱚᱢᱚᱭ ᱫᱚ ᱤᱭᱟᱹ ᱮᱸ ᱪᱮᱫ ᱠᱚ ᱢᱮᱛᱟᱜ-ᱟ ᱮ ᱪᱮᱫ ᱠᱚ ᱢᱮᱛᱟᱜ-ᱟ ᱦᱟᱸᱜ, ᱢᱟᱱᱮ ᱥᱚᱵᱽᱡᱤ ᱠᱚᱜᱮᱞᱮ ᱪᱟᱥ ᱛᱟᱦᱮᱱᱟ᱾
ᱳ ᱾
ᱛᱚᱠᱷᱚᱱ ᱫᱚ
ᱚᱠᱚᱭᱟᱜ ᱜᱟᱰᱟ ᱠᱚ ᱢᱮᱱᱟᱜ ᱛᱟᱠᱚᱣᱟ ᱾ ᱜᱟᱰᱟ ᱠᱚ ᱢᱮᱱᱟᱜᱼᱟ ᱠᱮᱱᱮᱞ ᱠᱚ ᱢᱮᱱᱟᱜᱼᱟ ᱠᱚᱨᱮᱱᱟᱜ ᱠᱚ ᱫᱤᱱ ᱦᱚᱸ ᱪᱟᱥ ᱜᱮᱭᱟ ᱠᱚ ᱟᱨ ᱡᱟᱹᱯᱩᱫ ᱫᱤᱱ ᱢᱟ ᱪᱟᱥ ᱜᱮᱭᱟᱵᱚᱱ ᱡᱷᱚᱛᱚ ᱦᱚᱲ ᱜᱮ ᱾
ᱦᱳᱭ ᱢᱟᱱᱮ ᱚᱱᱟ ᱡᱚᱠᱷᱚᱱ ᱥᱤᱛᱩᱝ ᱥᱩᱢᱚᱭ ᱦᱚᱸ ᱮᱸ ᱠᱮᱱᱮᱞ ᱛᱮ ᱫᱟᱜ ᱦᱟᱛᱟᱣ ᱠᱟᱛᱮᱫ ᱦᱩᱲᱩ ᱠᱚᱯᱮ ᱨᱚᱦᱚᱭ ᱛᱟᱦᱮᱱ ᱜᱮᱭᱟ?
ᱦᱮᱸ ᱟᱨ ᱡᱟᱦᱟᱸᱭᱟᱜ ᱠᱚᱨᱮ ᱥᱮᱞᱚ ᱠᱚᱠᱚ ᱞᱟ ᱠᱟᱜ ᱜᱮᱭᱟ ᱚᱱᱟ ᱠᱚᱨᱮ ᱨᱟᱹᱥᱠᱟᱹᱭ ᱜᱮᱭᱟ ᱾
ᱟᱪᱪᱷᱟ
ᱟᱨ ᱤᱭᱟᱹ ᱠᱚ ᱵᱟᱫᱟᱢ ᱠᱚ ᱵᱟᱯᱮ ᱪᱟᱥ ᱜᱮᱭᱟ ᱚᱸ
ᱵᱟᱫᱟᱢ ᱠᱚᱫᱚ ᱟᱦ ᱦᱮᱸ ᱢᱟᱱᱮ ᱛᱷᱚᱲᱟ ᱛᱷᱚᱲᱟ ᱪᱟᱥ ᱛᱟᱦᱮᱱᱟᱞᱮ ᱵᱤᱥᱤ ᱡᱟᱹᱥᱛᱤ ᱫᱚ ᱵᱟᱝ ᱾ ᱟᱯᱮᱥᱮᱫ ᱫᱚ ᱯᱩᱨᱟᱹ ᱜᱮ ᱪᱟᱥ ᱛᱟᱦᱮᱱᱟ ᱯᱮ ᱾
ᱦᱮᱸ ᱵᱟᱫᱟ ᱫᱚ ᱯᱩᱨᱟᱹ ᱴᱟ ᱟᱞᱮᱥᱮᱫ ᱟᱠᱮᱥᱮᱫ ᱫᱚ ᱵᱤᱥᱟᱞ ᱠᱚ ᱪᱟᱥᱟ ᱵᱟᱫᱟ ᱫᱚ ᱾ ᱟᱞᱩ ᱞᱩ ᱩᱱᱟᱹᱜ ᱵᱟᱠᱚ ᱪᱟᱥ ᱜᱮᱭᱟ ᱵᱟᱫᱟᱢ ᱜᱮ ᱡᱟᱹᱥᱛᱤ ᱠᱚ ᱪᱟᱥ ᱜᱮᱭᱟ ᱦᱮᱸ ᱦᱮᱸ ᱾
ᱟᱥᱟ ᱟᱪᱪᱷᱟ ᱟᱪᱪᱷᱟ ᱦᱳᱭ ᱚᱱᱟ ᱦᱚᱸ ᱢᱚᱡᱽ ᱠᱟᱛᱷᱟ ᱾ ᱚᱱᱟ ᱦᱚᱸ ᱢᱟᱱᱮ ᱟᱠᱷᱨᱤᱧ ᱟᱠᱷᱨᱤᱧ ᱞᱟᱹᱜᱤᱫ ᱥᱮ ᱡᱚᱢ ᱥᱩᱢᱩᱝ ᱜᱮᱯᱮ ᱪᱟᱥ ᱛᱟᱦᱮᱱᱟ ᱾
ᱟᱠᱷᱨᱤᱧ ᱞᱟᱹᱜᱤᱫ ᱠᱚᱜᱮ ᱡᱚᱢ ᱦᱚᱸ ᱡᱚᱢ ᱜᱮ ᱟᱨ ᱟᱠᱷᱨᱤᱧ ᱦᱚᱸ ᱟᱠᱷᱨᱤᱧ ᱟᱫᱚ ᱡᱚ ᱡᱚᱛᱚ ᱫᱚ ᱟᱹᱠᱷᱨᱤᱧ ᱦᱚᱸ ᱦᱩᱭᱩᱜ ᱜᱮᱭᱟ ᱟᱫᱚ ᱡᱚᱢ ᱢᱚᱛᱚ ᱨᱤᱜᱤ ᱦᱚᱸ ᱦᱩᱭᱩᱜ-ᱟ ᱟᱨ ᱵᱟᱠᱤ ᱫᱚ ᱟᱹᱠᱷᱨᱤᱧ ᱾
ᱟᱪᱪᱷᱟ ᱾
ᱟᱨ ᱮᱸ ᱱᱤᱨᱚᱱ ᱨᱮ ᱢᱟᱱᱮ ᱥᱟᱵᱽᱡᱤ ᱠᱚ ᱚᱱᱠᱟ ᱵᱟᱝᱯᱮ ᱪᱟᱥ ᱛᱟᱦᱮᱱᱟ ᱾
ᱥᱚᱵᱽᱡᱤ ᱠᱚ ᱥᱚᱵᱽᱡᱤ ᱠᱚᱫᱚ ᱦᱟᱸᱜ ᱟᱞᱮ ᱦᱚᱸ-ᱚᱱ ᱱᱤᱨᱚᱫᱤᱱ ᱫᱚ ᱦᱚᱝᱠᱟ ᱫᱚ ᱵᱟᱞᱮ ᱪᱟᱥ ᱜᱮᱭᱟ ᱾ ᱥᱚᱵᱽᱡᱤ ᱠᱚᱫᱚ ᱾
ᱟᱪᱪᱷᱟ ᱟᱪᱪᱷᱟ ᱾
ᱜᱩᱦᱩᱢ ᱠᱚ ᱛᱩᱲᱤ ᱠᱚ ᱚᱱᱟ ᱠᱚ ᱵᱟᱝ ᱯᱮ ᱮᱨᱟ ᱾
ᱜᱩᱦᱩᱢ ᱠᱚᱫᱚ ᱵᱟᱞᱮ ᱮᱨ ᱵᱟᱲᱟ ᱟᱠᱟᱫᱟ ᱛᱩᱲᱤ ᱠᱚ ᱦᱩᱭᱩᱜ ᱜᱮᱭᱟ ᱛᱩᱲᱤ ᱠᱚ ᱠᱷᱚᱥᱞᱟ ᱠᱚ ᱾ ᱚᱱᱟ ᱠᱚᱫᱚ ᱪᱟᱥ ᱵᱟᱲᱟ ᱦᱩᱭ ᱠᱟᱱᱟ ᱾
ᱟᱪᱪᱷᱟ ᱟᱞᱮ ᱫᱚ ᱪᱟᱥ ᱛᱟᱦᱮᱱ ᱜᱮᱭᱟᱞᱮ ᱜᱩᱦᱩᱢ ᱠᱚ ᱛᱩᱲᱤ ᱠᱚᱫᱚ ᱚᱱᱟ ᱠᱚᱫᱚ ᱯᱩᱨᱟᱹ ᱡᱟᱹᱥᱛᱤ ᱜᱮ ᱾
ᱟᱨ ᱛᱩᱲᱤ ᱢᱟ ᱮᱱᱛᱮᱱ ᱟᱵᱩ ᱚᱲᱟᱜ ᱨᱮᱱᱟᱜ ᱚᱱᱟ ᱛᱩᱲᱤ ᱟᱯᱱᱟᱨ ᱱᱤᱡᱮᱨᱛᱮ ᱪᱟᱥ ᱠᱟᱛᱮᱱ ᱞᱮᱱ ᱥᱩᱱᱩᱢ ᱫᱚ ᱚᱱᱟ ᱫᱚ ᱢᱚᱸᱡᱽ ᱢᱚᱸᱡᱽ ᱥᱩᱱᱩᱢ ᱟᱨ ᱫᱚᱠᱟᱱ ᱨᱮᱱᱟᱜ ᱫᱚ ᱟᱭᱢᱟ ᱠᱤᱪᱷᱩ ᱦᱟᱱᱟᱱᱤᱭᱟᱹ ᱢᱤᱥ ᱪᱟᱞᱟᱜ ᱠᱟᱱᱟ ᱠᱚ ᱦᱳᱭ ᱚᱱᱟ ᱞᱟᱹᱜᱤᱫ ᱛᱮ ᱟᱞᱮ ᱫᱚ ᱛᱩᱲᱤ ᱫᱚ ᱮᱨ ᱛᱟᱦᱮᱱ ᱜᱮᱭᱟᱞᱮ ᱟᱹᱰᱤ ᱡᱟᱹᱥᱛᱤ ᱜᱮ ᱟᱨ ᱟᱯᱮ ᱱᱤᱡᱮ ᱛᱮᱜᱮ ᱥᱩᱱᱩᱢ ᱟᱹᱜᱩ ᱠᱟᱛᱮᱫ ᱚᱱᱟ ᱜᱮᱞᱮ ᱡᱚᱢ ᱛᱟᱦᱮᱱᱟ ᱾
ᱦᱮᱸ ᱟᱞᱮ ᱦᱚᱸ ᱥᱮ ᱚᱱᱠᱟ ᱜᱮ ᱾ ᱥᱩᱱᱩᱢ ᱠᱚᱦᱚᱸ ᱱᱤᱡᱮᱛᱮ ᱵᱮᱱᱟᱣᱟᱜ ᱫᱚ ᱠᱟᱹᱴᱤᱡ ᱞᱮᱱ ᱞᱮᱠᱷᱟᱱ ᱾ ᱚᱱᱟ ᱫᱚ ᱠᱟᱹᱴᱤᱡ ᱢᱚᱸᱡᱽᱜᱤ ᱟᱨ ᱠᱤᱨᱤᱧᱟᱜ ᱛᱮᱫᱚ ᱦᱟᱱᱟ ᱱᱚᱣᱟ ᱠᱚ ᱢᱮᱥᱟᱣᱟᱜᱼᱟ ᱾ ᱚᱱᱟ ᱠᱷᱟᱹᱛᱤᱨ ᱟᱨ ᱦᱩᱢ ᱠᱚᱫᱚ ᱦᱟᱸᱜ ᱩᱱᱟᱹᱜ ᱫᱚ ᱵᱟᱠᱚ ᱪᱟᱥ ᱜᱮᱭᱟ ᱟᱞᱮ ᱫᱚ ᱾
ᱟᱪᱪᱷᱟ ᱾
ᱟᱨ ᱟᱵᱟ ᱵᱩ ᱾ ᱟᱢᱵᱟᱵᱚᱛᱤ ᱠᱚ ᱯᱟᱨᱚᱢᱮᱱᱟ ᱪᱮᱫ ᱞᱮᱠᱟ ᱯᱮ ᱢᱟᱱᱟᱣ ᱢᱟᱱᱟᱣ ᱠᱮᱫᱟ ᱾
ᱟᱵᱟᱵᱚᱛᱤ ᱢᱚᱡᱽ ᱜᱤ ᱾ ᱟᱸᱵᱟᱵᱟᱹᱛᱤ ᱦᱚᱸ ᱢᱚᱸᱡᱽ ᱜᱮᱞᱮ ᱢᱟᱱᱟᱣ ᱵᱟᱲᱟ ᱠᱮᱫᱟ, ᱤᱱᱟᱹ ᱦᱤᱞᱚᱜ ᱫᱚ ᱾ ᱟᱞᱮ ᱫᱚ ᱟᱞᱮ ᱥᱮᱫ ᱫᱚ ᱟᱢᱵᱟᱵᱟᱹᱛᱤ ᱦᱤᱞᱳᱜ ᱫᱚ ᱱᱟᱦᱮᱞ ᱠᱚᱫᱚ ᱵᱟᱝ ᱞᱮ ᱡᱚᱲᱟᱣ ᱛᱟᱦᱮᱱᱟ ᱤᱱᱟᱹ ᱦᱤᱞᱳᱜ ᱫᱚ ᱡᱤᱨᱟᱹᱣ ᱦᱩᱭᱩᱜ ᱛᱟᱦᱮᱱᱟ᱾
ᱦᱮᱸ ᱦᱮᱸ ᱾
ᱟᱢᱵᱟᱵᱟᱹᱛᱤ ᱨᱮᱫᱚ ᱛᱤᱱᱟᱹᱜ ᱫᱤᱱ ᱟᱢᱵᱟᱵᱟᱹᱛᱤ ᱛᱟᱦᱮᱱᱟ ᱤᱱᱟᱹᱜ ᱫᱤᱱ ᱫᱚ ᱵᱟᱞᱮ ᱡᱚᱲᱟᱣ ᱛᱟᱦᱮᱱᱟ ᱥᱤᱭᱩᱜ ᱠᱚᱫᱚ᱾
ᱦᱩᱸ ᱟᱢᱵᱟᱵᱟᱹᱛᱤ ᱨᱮᱦᱚᱸ ᱜᱩᱴ ᱟᱞᱮ ᱥᱮᱫ ᱫᱚ ᱦᱟᱸᱜ ᱟᱢᱵᱟᱵᱟᱹᱛᱤ ᱫᱚ ᱚᱝᱠᱟ ᱫᱚ ᱵᱟᱠᱚ ᱢᱟᱱᱟᱣᱟ ᱟᱞᱮ ᱥᱮᱫ ᱫᱚ
ᱨᱚᱡᱚ ᱜᱮ ᱦᱟᱸᱜ ᱚᱝᱠᱟ ᱠᱚ ᱢᱟᱱᱟᱣᱟ ᱟᱢᱵᱟᱵᱚᱛᱤ ᱫᱚ ᱵᱟᱠᱚ ᱢᱟᱱᱟᱣᱟ ᱩᱱᱟᱹᱜ ᱫᱚ᱾
ᱟᱪᱪᱷᱟ ᱾
ᱦᱚᱭ ᱾ ᱟᱫᱚ ᱟᱢᱵᱟᱵᱚᱛᱤ ᱨᱮᱦᱚᱸ ᱪᱮᱜ ᱠᱟ, ᱪᱮᱫ ᱠᱚ ᱠᱷᱟᱱᱴᱟᱲ ᱠᱚ ᱡᱚᱢᱟ, ᱟᱨ ᱯᱤᱴᱷᱟᱹ ᱞᱮᱴᱚ ᱠᱚ ᱦᱩᱭᱩᱜ ᱜᱮᱭᱟ ᱛᱮ ᱾
ᱦᱳᱭ ᱢᱟᱱᱮ, ᱱᱚᱝᱠᱟ ᱡᱟᱦᱟᱸ ᱱᱟᱝ ᱯᱷᱚᱞ ᱡᱤᱱᱤᱥ ᱠᱚ ᱡᱚᱢᱟ᱾
ᱚ ᱾
ᱢᱟ ᱮᱱᱠᱷᱟᱱ ᱛᱟᱦᱞᱮ ᱥᱚᱢᱚᱭ ᱠᱚᱦᱚᱸ ᱦᱳᱭ ᱴᱷᱤᱠ ᱠᱟᱱ ᱛᱟᱞᱟᱝᱼᱟ ᱾
ᱦᱮᱸ ᱾
ᱴᱷᱤᱠ ᱜᱮᱭᱟ ᱾
ᱦᱮᱸ ᱾